ᱦᱮᱸ ᱜᱚᱝᱠᱮ ᱡᱚᱦᱟᱨ ᱜᱮ
ᱦᱮᱸ ᱜᱚᱝᱠᱮ ᱡᱚᱦᱟᱨ ᱜᱮ ᱟᱫᱚ ᱪᱮᱫ ᱠᱚᱵᱤᱱ ᱪᱤᱠᱟᱹᱭᱮᱫᱟ
ᱦᱮᱸ ᱦᱳᱭ ᱠᱟᱱᱟ ᱟᱢᱟᱜ ᱫᱚ
ᱦᱳᱭ ᱡᱚᱢ ᱵᱟᱲᱟ ᱦᱩᱭᱱᱟ
ᱟᱪᱪᱷᱟ ᱪᱮᱫ ᱩᱛᱩ ᱟᱠᱟᱫᱟ ᱯᱮ
ᱚ ᱵᱮᱞᱮ ᱠᱚ ᱛᱮᱠᱮ ᱞᱮᱫᱟ ᱛᱮᱠᱮ ᱠᱟᱛᱮᱜ ᱨᱟᱥᱮ ᱞᱮ-ᱟᱠᱚ ᱟᱨᱠᱤ ᱟᱨ ᱟᱹᱞᱩ ᱵᱷᱟᱹᱡᱤ ᱟᱯᱮ ᱫᱚ
ᱟᱞᱮ ᱫᱚ ᱠᱚᱨᱚᱞᱟ ᱟᱞᱩ ᱵᱷᱟᱹᱡᱤ ᱟᱨ ᱤᱭᱟᱹ ᱠᱩᱱᱫᱽᱨᱤ ᱟᱞᱩ
ᱚ ᱵᱷᱟᱜᱮ ᱜᱮ ᱱᱟᱯᱟᱭ ᱵᱟᱲᱟ
ᱦᱳᱭ ᱱᱤᱭᱟᱹ ᱜ ᱫᱚ ᱱᱟᱯᱟᱭ ᱵᱟᱲᱟ ᱜᱮ ᱟᱫᱚ ᱪᱮᱫ ᱠᱚᱢ ᱪᱤᱠᱟᱹᱭᱮᱫ ᱛᱟᱦᱮᱸᱫ
ᱱᱚᱜ ᱚᱚᱭ ᱡᱚᱢ ᱵᱟᱲᱟ ᱜᱚᱞᱯᱚ ᱵᱟᱲᱟ ᱜᱟᱛᱮ ᱠᱚ ᱥᱟᱶ ᱜᱚᱞᱯᱚ ᱵᱟᱲᱟ ᱦᱩᱭᱩᱜ ᱠᱟᱱ ᱛᱟᱦᱮᱸᱫ ᱳ ᱮᱱᱟᱝ ᱮᱢ ᱞᱟ. ᱭ ᱪᱮᱫᱟ ᱜᱚᱞᱯᱷᱟᱭᱟᱢ ᱟᱫᱚ ᱵᱟᱢ ᱢᱮᱥᱮᱡ ᱞᱮᱫᱟ ᱟᱫᱚᱧ ᱞᱮᱫᱟ ᱵᱟᱭ ᱢᱮᱥᱮᱡ ᱮᱫᱟ ᱜᱚᱞᱯᱷᱚᱭ ᱞᱟᱹᱭᱮᱫ ᱛᱟᱦᱮᱸᱫ
ᱟᱪᱪᱷᱟ ᱚ ᱢᱤᱫ ᱦᱚᱲ ᱢᱮᱥᱮᱮᱡ ᱠᱤᱫᱤᱧᱟᱭ ᱟᱫᱚ ᱞᱟᱹᱭ ᱠᱮᱫᱟᱭ ᱨᱚᱯᱚᱲᱟᱢ ᱟᱫᱚ ᱞᱟᱹᱭ ᱠᱮᱫᱟ ᱞᱟᱹᱭ ᱠᱮᱫᱟᱹᱧ ᱟᱪᱪᱷᱟ ᱴᱷᱤᱠ ᱦᱮᱸ ᱨᱚᱯᱚᱲᱤᱧ ᱛᱟᱦᱞᱮ ᱢᱟ ᱯᱷᱳᱱ ᱢᱮ ᱟᱫᱚ ᱩᱱᱤᱜᱮ ᱯᱷᱳᱱ ᱠᱮᱫᱟᱭ ᱟᱫᱚ ᱩᱱᱤᱜᱮ ᱟᱫᱚ ᱨᱚᱲ ᱦᱩᱭᱩᱜ ᱠᱟᱱᱟ ᱛᱟᱦᱮᱫ ᱟᱫᱚ ᱤᱧ ᱢᱟ ᱠᱟᱹᱴᱤᱡ ᱛᱚᱠᱷᱚᱱ ᱢᱟ ᱟᱢ ᱢᱮᱥᱮᱡ ᱛᱮ ᱠᱚᱞ ᱨᱮ ᱛᱟᱦᱮᱸ ᱠᱟᱱᱟᱹᱧ ᱟᱰᱤᱜᱷᱟᱲᱤᱡ ᱨᱚᱲᱮᱫ ᱛᱟᱦᱮᱸᱦᱤᱧ ᱱᱚᱨᱢᱟᱞ ᱠᱚᱞᱨᱮᱧ ᱨᱚᱲᱮᱫ ᱛᱮᱦᱤᱧ ᱠᱟᱹᱴᱤᱡ ᱟᱫᱚ ᱚᱱᱟᱛᱮ ᱟᱫᱚ ᱛᱚᱠᱷᱚᱱ ᱞᱟᱹᱭ ᱠᱤᱫᱤᱧ ᱠᱟᱹᱴᱤᱡ ᱯᱚᱨᱮᱢ ᱯᱷᱳᱱᱟ ᱟᱢᱟ ᱯᱷᱳᱱ ᱟᱢ ᱞᱟᱝ ᱤᱭᱟᱹ ᱢᱮᱥᱮᱮᱡᱟᱞᱟᱝ ᱟᱫᱚ ᱚᱱᱟᱜᱮ ᱦᱚᱲ ᱢᱤᱫ ᱦᱚᱲ ᱯᱷᱚ ᱢᱟᱱᱮ ᱢᱮᱥᱡᱽ ᱠᱮᱫᱟᱢ ᱨᱚᱲᱟᱢ ᱴᱷᱤᱠ ᱜᱮᱭᱟ ᱛᱟᱦᱚᱞᱮ ᱨᱚᱲ ᱢᱮ ᱯᱷᱳᱱ ᱢᱮ ᱟᱫᱚ ᱩᱱᱤᱜ ᱯᱷᱱ ᱠᱮᱫ ᱢᱮᱭᱟ ᱯᱷᱳᱱ ᱠᱮᱫᱟᱭ ᱟᱹᱰᱤ ᱢᱟᱨᱟᱝ ᱦᱚᱲ ᱛᱟᱦᱮᱸ ᱠᱟᱱᱟ ᱫᱟᱫᱟ ᱦᱚᱲ ᱛᱟᱦᱮᱸ ᱠᱟᱱᱟ ᱛ ᱞᱟᱹᱭ ᱠᱮᱫᱟᱭ
ᱦᱮᱸ ᱤᱫᱤ ᱠᱟᱛᱮᱜ ᱞᱟᱝ ᱨᱚᱲᱟ ᱠᱟᱹᱴᱤᱡ ᱡᱩᱫᱤᱢ
ᱱᱤᱛᱳ ᱫᱚ ᱴᱚᱯᱤᱠ ᱫᱚ ᱦᱩᱭᱩᱜ ᱠᱟᱱᱟ ᱵᱷᱷᱟᱸᱰᱟᱱ ᱤᱫᱤ ᱠᱟᱛᱮᱮᱫ ᱜᱮ ᱟᱫᱚ ᱚᱱᱮ ᱵᱟᱝᱟᱜ ᱟᱨᱣᱟ ᱫᱟᱠᱟ ᱫᱚ ᱱᱚᱣᱟ ᱟᱸᱡᱚᱢ ᱠᱟᱫᱟᱢ ᱢᱟᱱᱮ ᱵᱟᱸᱫ ᱵᱟᱸᱜ ᱨᱟᱣᱟ ᱫᱟᱠᱟ ᱫᱚ ᱢᱟᱱᱮ ᱪᱮᱫᱟᱜ ᱵᱚ ᱡᱚᱢᱟ ᱢᱟᱱᱮ ᱟᱠᱟᱭ ᱡᱚᱢᱚᱠᱟ ᱪᱮᱫᱟᱜ ᱠᱚ ᱡᱚᱢᱟ ᱟᱢ ᱵᱟᱰᱟᱭ ᱜᱮᱭᱟᱢ ᱥᱮ ᱵᱟᱝ
ᱱᱚᱣᱟ ᱤᱫᱤᱠ ᱠᱟᱛᱮ ᱫᱚ ᱟᱯᱟᱛᱚᱛᱚ ᱱᱤᱭᱟᱹ ᱜᱷᱟᱹᱲᱤᱡ ᱫᱚᱧ ᱦᱤᱲᱤᱧ ᱦᱟᱛᱟᱲ ᱟᱠᱟᱫᱟ ᱴᱷᱤᱠ ᱴᱷᱤᱠ ᱴᱷᱟᱠ ᱫᱚ ᱚᱱᱟ ᱠᱷᱟᱹᱛᱤᱨ ᱟᱢ ᱡᱩᱫᱤᱢ ᱵᱟᱲᱟᱭ ᱠᱷᱟᱱ ᱱᱤᱭᱟᱹ ᱫᱚ ᱟᱢᱤ ᱪᱮᱫ ᱮᱢ ᱢᱤᱛᱟᱹᱧ ᱠᱟᱱᱟ ᱟᱢ ᱴᱷᱮᱱ ᱠᱷᱚᱱ ᱜᱤᱧ ᱟᱸᱡᱚᱢ ᱠᱮᱭᱟ ᱟᱨᱠᱤ ᱚᱠᱟᱞᱮᱠᱟ
ᱟᱪᱪᱷᱟ ᱱᱚᱣᱟ ᱫᱚ ᱡᱚᱢ ᱜᱮᱭᱟ ᱠᱚ ᱚᱱᱟ ᱚᱠᱛᱚ ᱜᱮ ᱡᱚᱠᱷᱚᱱ ᱟ ᱡᱚᱠᱷᱚᱱ ᱚᱱᱟ ᱢᱟᱱᱮ ᱟᱢ ᱢᱤᱫᱴᱟᱝ ᱦᱚᱲ ᱚᱠᱚᱭ ᱠᱟᱱᱟᱭ ᱩᱱᱤ ᱨᱮᱱ ᱟᱭᱳᱼᱵᱟᱵᱟ ᱟᱭᱳᱵᱟ ᱵᱟᱹᱱᱩᱜ ᱠᱤᱱᱟᱹ ᱵᱚᱸᱜᱟ ᱛᱟᱞᱟ ᱟᱠᱟᱱᱟ ᱟᱠᱟᱱᱟ ᱠᱤᱱ ᱟᱫᱚ ᱡᱚᱠᱷᱚᱱ ᱵᱚᱸᱜᱟ ᱛᱟᱞᱟ ᱦᱩᱭ ᱢᱚᱱᱱᱟ ᱵᱟᱵᱟ ᱜᱮ ᱞᱟᱥ ᱢᱩᱪᱟᱹᱫ ᱛᱟᱦᱮᱸ ᱠᱟᱱᱟᱭ ᱟᱫᱚ ᱵᱟᱵᱟ ᱵᱚᱸᱜᱟ ᱛᱟᱞᱟᱭ ᱮᱱᱟᱭ ᱟᱫᱚ ᱩᱱᱤ ᱦᱚ ᱢᱟᱲ ᱜᱷᱟᱴᱤ ᱛᱮᱠᱚ ᱤᱫᱤ ᱠᱮᱫᱮᱭᱟ ᱨᱟᱯᱟᱜ ᱠᱟᱛᱮ ᱟᱹᱜᱩ ᱠᱮᱫᱮᱭᱟ ᱠᱚ ᱢᱟᱱᱮ ᱨᱟᱯᱟᱜ ᱨᱟᱯᱟᱜ ᱠᱟᱛᱮᱜ ᱦᱮᱡ ᱱᱟᱠᱚ ᱟᱫᱚ ᱡᱚᱛᱚ ᱢᱟ ᱚᱱᱟ ᱪᱩᱠᱟᱹᱜ ᱨᱮ ᱛᱳ ᱠᱚ ᱟᱹᱜᱩᱭᱟᱠᱚ ᱢᱟᱱᱮ ᱡᱟᱦᱟᱸ ᱦᱟᱹᱥᱞᱤ ᱡᱟᱝ ᱟᱨ ᱵᱚᱦᱚᱜ ᱴᱷᱮᱱᱟᱜ ᱡᱟᱦᱟᱸ ᱤᱭᱮ ᱴᱟᱜ ᱛᱟᱦᱮᱱᱟ ᱚᱱᱟ ᱠᱚ ᱟᱹᱜᱩᱭᱟᱠᱚ ᱵᱚᱦᱚᱜ ᱨᱮᱱᱟᱜ ᱡᱟᱦᱟᱸ ᱦᱟᱹᱥᱞᱤ ᱡᱟᱝ ᱛᱟᱦᱮᱱᱟ ᱚᱱᱟᱴᱟᱜ ᱟᱹᱜᱩᱭᱟᱠᱚ ᱟᱨ ᱢᱟᱱᱮ ᱚᱱᱟ ᱪᱮᱫ ᱞᱟ. ᱭ ᱜᱮᱭᱟ ᱠᱚ ᱚᱱᱟ ᱡᱟᱝ ᱵᱟᱦᱟ ᱚᱱᱟ ᱠᱚ ᱟᱹᱜᱩᱭᱟ ᱛᱮᱜ ᱚᱱᱟ ᱟᱹᱜᱩᱭᱟᱠᱚ ᱟᱹᱜᱩ ᱠᱟᱛᱮᱮᱫ ᱛᱚᱯᱳ ᱢᱟ ᱡᱷᱚᱛᱚ ᱱᱚ. ᱭ ᱠᱚᱨᱮ ᱛᱚᱯᱳᱱ ᱢᱟ ᱵᱟᱠᱩ ᱪᱟᱜ ᱟ ᱱᱚᱹᱭ ᱠᱚᱨᱮ ᱵᱟᱝᱠᱷᱟᱱ ᱫᱚ ᱯᱩᱨᱤ ᱛᱳᱯᱩ ᱠᱟᱛᱮᱮᱫ ᱚᱲᱟᱜ ᱠᱚ ᱦᱤᱡᱩᱜᱼᱟ ᱟᱫᱚ ᱚᱲᱟᱜ ᱦᱮᱡ ᱠᱟᱛᱮ ᱟᱫᱚ ᱡᱚᱠᱷᱚᱱ ᱚᱱᱟ ᱡᱮ ᱚᱱᱮ ᱡᱮ ᱯᱩᱠᱷᱨᱤ ᱠᱚᱨᱮ ᱥᱮ ᱛᱚ ᱱᱟᱹᱭ ᱠᱚᱨᱮ ᱛᱩᱯᱩ ᱱᱟᱠᱚ ᱟᱵᱮ ᱚᱸᱰᱮ ᱠᱷᱚᱱ ᱜᱮ ᱢᱤᱜᱴᱟᱝ ᱦᱟᱹᱠᱩ ᱠᱚ ᱥᱟᱵ ᱟᱹᱜᱩ ᱠᱚᱣᱟ ᱦᱮᱸᱥᱮ ᱟᱫᱚ ᱥᱟᱦᱟᱥ ᱥᱟᱵ ᱟᱜᱩ ᱠᱟᱛᱮᱜ ᱜᱮ ᱟᱫᱚ ᱛᱚᱠᱷᱚᱱ ᱟᱫᱚ ᱚᱱᱟ ᱥᱟᱜ ᱮ ᱫᱟᱜ ᱥᱟᱛᱮ ᱞᱟᱛᱟᱨ ᱨᱮ ᱢᱤᱜᱴᱟᱝ ᱵᱩᱰᱷᱤ ᱠᱩᱢᱵᱷᱟᱹ ᱵᱮᱱᱟᱣ ᱠᱟᱛᱮ ᱜᱮ ᱟᱫᱚ ᱚᱱᱟ ᱥᱟᱛᱮ ᱞᱟᱛᱟᱨ ᱥᱮᱜ ᱨᱮᱫᱚ ᱵᱩᱰᱷᱤ ᱠᱩᱢᱵᱷᱟᱹ ᱵᱮᱱᱟᱣ ᱵᱮᱱᱟᱣ ᱟᱛᱮ ᱜᱮ ᱟᱫᱚ ᱚᱸᱰᱮ ᱤᱥᱤᱱ ᱠᱚᱛᱚ ᱱᱚᱣᱟ ᱤᱥᱤᱱ ᱠᱟᱛᱮᱜ ᱚᱱᱟ ᱦᱟᱹᱠᱩ ᱤᱥᱤᱱ ᱠᱟᱛᱮ ᱟᱫᱚ ᱛᱚᱠᱷᱚᱱ ᱵᱟᱨ ᱛᱤ ᱛᱮᱠᱚ ᱡᱟᱠᱟ ᱡᱚᱢ ᱦᱚᱪᱚ ᱵᱤᱱᱟ ᱟᱫᱚ ᱩᱱᱤ ᱜᱮ ᱩᱱᱤ ᱡᱟᱦᱟᱸᱭ ᱢᱟᱭ ᱡᱟᱦᱟᱸᱭ ᱜᱚᱡ ᱡᱟᱦᱟᱸᱭ ᱦᱚᱲ ᱮ ᱜᱚᱡ ᱠᱟᱱᱟᱭ ᱡᱟᱦᱟᱸᱭ ᱵᱟᱵᱟ ᱜᱚᱡ ᱠᱟᱱᱟᱭ ᱩᱱᱤ ᱜᱤᱫᱽᱨᱟᱹᱴᱤᱡ ᱡᱚᱢ ᱦᱚᱪᱚ ᱡᱚᱢ ᱦᱚᱪᱚ ᱠᱚᱣᱟᱭ ᱟᱫᱚ ᱱᱩᱭᱤᱡ ᱡᱩᱫᱤ ᱵᱟᱹᱦᱩ ᱢᱮᱱᱟᱭ ᱠᱚ ᱠᱷᱟᱱ ᱵᱟᱹᱦᱩ ᱦᱚᱭ ᱡᱚᱢᱟᱭ ᱚᱱᱟ ᱦᱚᱸ ᱱᱮᱞ ᱠᱟᱹᱫᱤᱧ ᱟᱹᱡᱤᱜ ᱵᱟᱹᱦᱩᱦᱚᱭ ᱡᱚᱢᱟᱭ ᱟᱫᱚ ᱚᱱᱟ ᱜᱮ ᱚᱱᱮ ᱠᱟᱨᱟᱢ ᱥᱟᱠ ᱠᱟᱢᱟᱱ ᱥᱟᱠᱟᱢ ᱤᱧ ᱫᱚ ᱟᱸᱡᱚᱢ ᱠᱟᱹᱫᱤᱧ ᱟᱨ ᱠᱟᱨᱟᱢ ᱥᱟᱠᱟᱢ ᱟᱨ ᱥᱟᱨᱡᱚᱢ ᱥᱟᱠᱟᱢ ᱢᱟᱱᱮ ᱥᱟᱠᱟᱢ ᱩᱞᱴᱟᱹᱣ ᱟᱛᱮᱜ ᱟᱫᱚ ᱠᱚ ᱡᱚᱢ ᱦᱚᱪᱚ ᱠᱤᱱᱟ ᱟᱫᱚ ᱚᱱᱟ ᱜᱮ ᱞᱟᱹᱭ ᱠᱮᱜ ᱟ ᱠᱚ ᱵᱟᱜ ᱨᱟᱣᱟ ᱫᱟᱠᱟ ᱡᱚᱢ ᱟᱫᱚ ᱚᱱᱟ ᱚᱠᱛᱚ ᱜᱮ ᱟᱫᱚ ᱢᱟᱱᱮ ᱟᱢ ᱡᱚᱠᱷᱚᱱ ᱟᱢ ᱱᱚᱣᱟ ᱠᱟᱛᱷᱟ ᱟᱢ ᱟᱭᱳ ᱦᱚᱲ ᱥᱮ ᱵᱟᱵᱟ ᱦᱚᱲ ᱟᱭᱳ ᱥᱮ ᱵᱟᱵᱟ ᱢᱮᱛᱟᱠᱟᱜ ᱢᱮᱭᱟ ᱠᱚ ᱥᱮ ᱵᱟᱝ ᱵᱟᱰᱟᱭᱤᱧ ᱤᱧ ᱠᱚ ᱢᱮᱛᱟ ᱠᱟᱹᱫᱤᱧᱟ ᱠᱚ ᱡᱮ ᱤᱧ ᱜᱚᱡ ᱞᱮᱠᱷᱟᱱ ᱟᱢ ᱵᱟᱨ ᱛᱤ ᱛᱮᱢ ᱡᱚᱢᱟ ᱟᱢ ᱟᱸᱡᱚᱢ ᱠᱟᱫᱟᱢ ᱥᱮ ᱵᱟᱝ ᱱᱚᱣᱟ ᱴᱟᱜ ᱡᱮ ᱡᱟᱦᱟᱸ ᱛᱤᱥ ᱟᱢ ᱟᱭᱳ ᱦᱚᱲ ᱨᱟᱹᱜᱤ ᱠᱟᱛᱮ ᱱᱚᱣᱟ ᱠᱟᱛᱷᱟ ᱠᱚ ᱢᱮᱛᱟ ᱠᱟᱜ ᱢᱮᱭᱟ ᱠᱚ ᱨᱟᱹᱜᱤ ᱠᱟᱛᱮ ᱡᱮ ᱚᱲᱟᱜ ᱦᱚᱲ ᱨᱟᱹᱜᱤ ᱱᱟᱠᱚ ᱠᱟᱹᱴᱤᱡ ᱟᱢ ᱪᱮᱛᱟᱱ ᱨᱮ ᱟᱫᱚ ᱛᱚᱠᱷᱚᱱ ᱞᱟᱹᱭᱟ ᱠᱚ ᱡᱮ ᱡᱮ ᱤᱧ ᱜᱚᱡ ᱞᱮᱠᱷᱟᱱ ᱵᱟᱨ ᱛᱤᱛᱮᱢ ᱡᱚᱢᱟ ᱾
ᱦᱳᱭ ᱱᱚᱣᱟ ᱫᱚ ᱦᱮᱸ ᱦᱮᱸ ᱱᱚᱣᱟ ᱫᱚ ᱡᱷᱚᱛᱚ ᱦᱚᱲ ᱜᱮ ᱞᱟᱹᱭ ᱫᱚᱠᱚ ᱞᱟᱹᱭ ᱵᱟᱲᱟᱭ ᱜᱮᱭᱟ ᱱᱤᱝᱠᱟᱹ ᱡᱮ ᱤᱧᱤᱧ ᱜᱚᱡ ᱞᱮᱱᱠᱷᱟᱱ ᱦᱟᱯᱮ ᱵᱟᱨ ᱛᱤ ᱛᱮᱢ ᱡᱚᱢᱟ ᱱᱚᱝᱠᱟ ᱞᱟᱹᱭ ᱫᱚ ᱠᱚ ᱞᱟᱹᱭ ᱵᱟᱲᱟᱭ ᱜᱮᱭᱟ ᱾ ᱟᱪᱪᱷᱟ ᱱᱚᱛᱮ ᱡᱮᱢᱚᱱ
ᱚᱱᱟ ᱚᱱᱟ ᱠᱟᱛᱷᱟ ᱜᱮ ᱚᱱᱟ ᱛᱚᱠᱷᱚᱱ ᱚᱱᱟ ᱡᱚᱠᱷᱚᱱ ᱢᱟᱜ ᱨᱟᱣᱟᱜ ᱫᱟᱠᱟᱢ ᱡᱚᱢᱟ ᱛᱚᱠᱷᱚᱱ ᱚᱱᱟ ᱜᱮ ᱢᱟᱱᱮ ᱵᱟᱹᱨᱛᱤ ᱛᱮᱫᱚ ᱵᱟᱢ ᱡᱚᱢᱟ ᱞᱮᱸᱜᱟ ᱛᱤ ᱛᱮᱜᱮᱢ ᱡᱚᱢᱟ ᱟᱫᱚ ᱠᱤᱪᱷᱩ ᱠᱤᱪᱷᱩ ᱴᱚᱴᱷᱟ ᱠᱚᱨᱮ ᱵᱟᱨᱛᱤ ᱛᱮᱜᱮ ᱠᱚ ᱡᱚᱢ ᱜᱮᱭᱟ ᱠᱚ ᱟᱫᱚ ᱟᱨ ᱞᱮᱸᱜᱟ ᱛᱤ ᱛᱮᱢ ᱡᱚᱢᱟ ᱢᱟᱱᱮ ᱞᱮᱸᱜᱟ ᱛᱤ ᱛᱮᱢ ᱡᱚᱢᱟᱢ ᱡᱚᱢ ᱠᱮᱫᱟ ᱢᱟᱱᱮ ᱡᱮ ᱵᱟᱨ ᱛᱤ ᱛᱮᱢ ᱯᱚᱭᱞᱳ ᱫᱚ ᱞᱮᱜᱟ ᱡᱚᱡᱚᱢ ᱛᱤ ᱛᱮ ᱡᱚᱢᱮᱜ ᱛᱤᱜ ᱮᱢ ᱱᱤᱛᱚᱜ ᱵᱟᱨ ᱛᱤ ᱜᱮ ᱞᱮᱜᱟ ᱛᱤ ᱛᱮᱢ ᱡᱚᱢ ᱠᱮᱫᱟ ᱚᱱᱟ ᱛᱮ ᱞᱟᱹᱭᱭᱟᱠᱚ ᱡᱮ ᱵᱟᱹᱲᱛᱤ ᱨᱮᱢ ᱜᱚᱡ ᱡᱟ ᱦᱮᱸ ᱟᱫᱚ ᱟᱢ ᱪᱮᱜ ᱞᱮᱭᱮᱜ ᱛᱟᱦᱮᱢ ᱢᱟ ᱞᱟᱹᱭ ᱢᱮ ᱾
ᱠᱟᱹᱴᱤᱡ ᱢᱟᱱᱮ ᱥᱚᱴ ᱧᱚᱜ ᱛᱮ ᱪᱟᱵᱟ ᱧᱚᱜ ᱪᱮᱥᱴᱟᱭ ᱢᱮ ᱟᱨᱦᱚᱸ ᱤᱧᱤᱧ ᱞᱟᱹᱭᱟ ᱾ ᱛᱟᱯᱚᱨ ᱟᱢ ᱦᱚᱸ ᱞᱟᱹᱭ ᱠᱮᱫᱟ ᱛᱚ ᱠᱟᱹᱴᱤᱡ
ᱟᱪᱪᱷᱟ ᱦᱮᱸ ᱛᱟᱦᱚᱞᱮ ᱟᱢ
ᱱᱚᱛ ᱦᱮᱸ ᱟᱫᱷᱟ ᱟᱞᱮ ᱥᱮᱜ ᱱᱚᱝᱠᱟ ᱢᱟᱱᱮ ᱥᱚᱸᱜᱮ ᱛᱮᱠᱚ ᱥᱟᱨᱟᱣ ᱜᱮᱭᱟ ᱟᱨ ᱠᱤ ᱟᱨ ᱜᱚᱴᱟ ᱫᱤᱥᱚᱢ ᱥᱮᱜ ᱫᱚ ᱢᱟᱱᱮ ᱡᱚᱠᱷᱚᱱ ᱥᱟᱝ ᱠᱚ ᱤᱡᱟᱹᱭᱟ ᱟᱨᱠᱤ ᱱᱚᱣᱟ ᱤᱡᱟᱹ ᱡᱟᱝ ᱵᱟᱦᱟ ᱠᱚ ᱟᱹᱛᱩᱭᱟ ᱾ ᱡᱟᱢ ᱱᱚᱣᱟ ᱠᱚ ᱛᱚᱫ ᱛᱮᱞ ᱱᱟᱦᱟᱱ ᱟᱨ ᱡᱟᱝ ᱵᱟᱦᱟ ᱟᱹᱛᱩ ᱢᱤᱫ ᱥᱟᱶᱛᱮ ᱚᱝᱠᱟ ᱦᱳᱭᱳᱜ ᱜᱤᱭᱟᱹ ᱢᱟᱱᱮ ᱜᱚᱡ ᱥᱟᱶ ᱥᱟᱶ ᱛᱮ ᱛᱤᱱᱟᱹᱜ ᱛᱟᱲᱟᱢ ᱟᱹᱰᱤ ᱠᱚ ᱛᱟᱲᱟ ᱛᱟᱹᱲᱤ ᱜᱮᱭᱟ ᱟᱨ ᱟᱯᱮ ᱥᱮᱫ ᱫᱚ ᱚᱠᱟ ᱞᱮᱠᱟ ᱦᱳᱭᱳᱜᱼᱟ ᱛᱟᱦᱚᱞᱮ
ᱦᱮᱸ ᱟᱞᱮ ᱥᱮᱫ ᱦᱚᱸ ᱚᱝᱠᱟ ᱟᱢ ᱡᱟᱦᱟᱸ ᱞᱮᱠᱟᱢ ᱞᱟᱹᱭ ᱠᱮᱫᱟ ᱡᱮ ᱛᱮᱞ ᱱᱟᱦᱟᱱ ᱟᱨ ᱚᱱᱟ ᱡᱟᱝ ᱵᱟᱦᱟ ᱟᱹᱛᱩ ᱫᱚ ᱢᱤᱜ ᱥᱟᱶ ᱜᱮ ᱦᱮᱸ ᱢᱤᱜ ᱥᱟᱶ ᱛᱮᱜᱮ ᱦᱩᱭᱩᱜ ᱜᱮᱭᱟ ᱟᱞᱮ ᱱᱚᱛᱮ ᱦᱚᱸ ᱾ ᱢᱟᱱᱮ ᱠᱤᱪᱷᱩ ᱦᱚᱲᱟᱜ ᱜᱮ ᱢᱟᱱᱮ ᱡᱟᱦᱟᱸᱭ ᱠᱚ ᱨᱮᱸᱜᱮᱜ ᱦᱚᱲ ᱛᱟᱦᱮᱱ ᱜᱮᱭᱟ ᱠᱚ ᱵᱟᱝ ᱩᱱᱠᱩ ᱢᱟᱱᱮ ᱥᱟᱢᱚᱨᱛᱷᱚ ᱵᱟᱝ ᱦᱩᱭᱩᱜ ᱜᱮᱭᱟ ᱡᱮ ᱦᱮᱸ ᱩᱱᱠᱩ ᱤᱭᱟᱹ ᱠᱚ ᱚᱱᱟ ᱵᱟᱝ ᱦᱩᱭᱩᱜ ᱛᱟᱠᱚ ᱜᱮᱭᱟ ᱾ ᱚᱱᱟ ᱛᱮ ᱩᱱᱠᱩ ᱢᱤᱜ ᱥᱟᱶᱛᱮ ᱛᱮᱜᱮ ᱚᱱᱟ ᱠᱟᱹᱢᱤ ᱠᱚ ᱥᱟᱨᱟᱣ ᱜᱮᱭᱟ ᱠᱚ ᱡᱟᱛᱮ ᱠᱷᱚᱨᱪᱟ ᱦᱚᱸ ᱠᱚᱢᱚᱜ ᱜᱮᱭᱟ ᱟᱫᱚ ᱱᱮᱛᱟᱨ ᱨᱮᱱ ᱱᱚᱣᱟ ᱴᱟᱠᱟ ᱡᱷᱚᱛᱚ ᱡᱤᱱᱤᱥ ᱨᱮᱱᱟᱜ ᱜᱮ ᱫᱟᱢ ᱦᱳᱭ ᱠᱟᱱᱟ ᱾ ᱚᱱᱟ ᱛᱮ ᱩᱱ ᱠᱷᱚᱨᱪᱟ ᱫᱚ ᱵᱟᱝ ᱦᱳᱭᱳᱜ ᱟ ᱾
ᱦᱩᱸ ᱟᱨ ᱠᱮ ᱠᱚᱫᱚ ᱚᱱᱠᱟ ᱛᱮᱞ ᱱᱟᱦᱟᱱ ᱠᱚᱫᱚ ᱵᱟᱝ ᱦᱩᱭᱩᱜ ᱛᱟᱠᱚᱣᱟ ᱟᱨ ᱚᱱᱠᱟ ᱛᱤᱞᱱᱟᱦᱟᱱ ᱠᱚᱫᱚ ᱡᱚᱠᱷᱚᱱ ᱤᱡᱚᱜ ᱥᱩᱢᱟᱹᱭ ᱥᱟᱠᱨᱟᱛ ᱥᱚᱢᱚᱭ
ᱟᱠᱟᱥᱚᱢᱚᱭ
ᱚᱱᱮ ᱥᱟᱛ
ᱥᱟᱠᱨᱟᱛ ᱥᱚᱢᱚᱭ
ᱥᱟᱠᱨᱟᱛ ᱥᱚᱢᱚᱭ ᱦᱮ ᱥᱟᱠᱨᱟᱛ ᱥᱚᱢᱚᱭ ᱛᱚᱠᱷᱚᱱ ᱢᱤᱫ ᱥᱟᱶᱛᱮ ᱡᱟᱦᱟᱸ ᱛᱤᱱᱟᱹᱜ ᱜᱮ ᱦᱮᱸᱡᱚᱢ ᱢᱮ ᱞᱟᱹᱭ ᱱᱮ ᱚᱱᱟ ᱥᱟᱠᱟᱨᱟᱛᱮ ᱡᱟᱦᱟᱸ ᱛᱤᱱᱟᱹᱜ ᱜᱮᱠᱚ ᱜᱚᱡ ᱜᱩᱨ ᱟᱠᱟᱱ ᱚᱱᱠᱟ ᱟᱫᱚ ᱥᱟᱠᱨᱟᱛ ᱥᱚᱢᱚᱭ ᱢᱤᱫ ᱥᱟᱶᱛᱮ ᱚᱱᱠᱟ ᱠᱚ ᱤᱫᱤ ᱦᱚᱴᱚᱠᱟ ᱠᱚᱣᱟ ᱟᱨᱠᱤ ᱡᱟᱝ ᱵᱟᱦᱟ ᱚᱱᱠᱟ ᱠᱚ ᱩᱛᱩ ᱦᱚᱴ ᱠᱟᱜᱼᱟ ᱚᱱᱠᱟ ᱟᱸᱡᱚᱢ ᱦᱩᱭ ᱮᱱᱟ ᱟᱫᱚ ᱚᱠᱟᱥᱮᱫ ᱛᱚᱠᱷ ᱚᱱᱟ ᱫᱚ ᱩᱱᱟᱹᱜ ᱫᱚ ᱟᱨᱠᱤ ᱵᱟᱰᱟᱭ ᱵᱟᱹᱱᱩᱜᱼᱟ ᱾
ᱟᱪᱪᱷᱟ ᱦᱮᱸ ᱟᱢ ᱱᱚᱶᱟ ᱠᱟᱛᱷᱟᱢ ᱞᱟᱹᱭ ᱠᱮᱫᱟ ᱟᱫᱚ ᱛᱟᱦᱞᱮ ᱮᱴᱟᱜ ᱦᱚᱲ ᱴᱷᱮᱱ ᱦᱚᱸ ᱠᱩᱠᱞᱤ ᱫᱚᱦᱚ ᱦᱩᱭᱩᱜᱼᱟ ᱱᱚᱶᱟ ᱪᱮᱛᱟᱱ ᱤᱫᱤ ᱠᱟᱛᱮᱜ ᱡᱮ ᱱᱚᱣᱟ ᱫᱚ ᱚᱠᱟ ᱴᱚᱴᱷᱟ ᱠᱚᱨᱮ ᱦᱩᱭᱩᱜᱼᱟ ᱥᱮ ᱵᱟᱝ ᱛᱚᱭ ᱵᱟᱰᱟᱭ ᱧᱟᱢᱚᱜᱼᱟ ᱾ ᱟᱨ ᱱᱚᱣᱟ ᱦᱚᱸ ᱵᱟᱰᱟᱭ ᱞᱟᱹᱠᱛᱤᱭᱟᱱᱟ ᱦᱮᱸ ᱥᱮ ᱾ ᱛᱚᱵᱮ ᱵᱚᱱ ᱵᱟᱰᱟᱭ ᱧᱟᱢᱟ ᱚᱠᱟ ᱴᱚᱴᱷᱟ ᱠᱚᱨᱮ ᱪᱮᱫ ᱞᱮᱠᱟ ᱠᱚᱨᱟ ᱠᱚ ᱢᱟᱱᱟᱣ ᱜᱮᱭᱟ ᱾ ᱟᱪᱪᱷᱟ ᱜᱚᱝᱠᱮ ᱟᱵᱤᱱ ᱴᱷᱮᱱ ᱢᱤᱫᱴᱟᱝ ᱠᱩᱠᱞᱤᱧ ᱫᱚᱦᱚᱭᱟ? ᱠᱩᱠᱞᱤ ᱫᱚ ᱱᱚᱣᱟ ᱦᱩᱭᱩᱜ ᱠᱟᱱᱟ ᱡᱮ ᱱᱟᱦᱟᱜ ᱡᱩᱜᱽ ᱨᱮᱢᱟ ᱧᱮᱞᱚᱜ ᱠᱟᱱᱟ ᱡᱮ ᱜᱤᱫᱽᱨᱟᱹ ᱠᱚ ᱨᱟᱜ ᱞᱮᱠᱷᱟᱱ ᱟᱭᱳ ᱠᱚ ᱯᱷᱳᱱ ᱠᱚ ᱮᱢᱢᱟ ᱠᱚ ᱠᱟᱱᱟ ᱦᱚᱭᱛᱚ ᱩᱱᱤ ᱨᱟᱜ ᱛᱷᱤᱨᱟᱭ ᱟᱫᱚ ᱚᱱᱟ ᱨᱟᱜ ᱛᱷᱤᱨ ᱞᱟᱹᱜᱤᱫ ᱜᱮ ᱯᱷᱳᱱ ᱜᱮ ᱮᱢᱟᱭ ᱦᱩᱭᱩᱜᱼᱟ ᱥᱮ ᱟᱹᱜᱤᱞ ᱦᱟᱯᱲᱟᱢ ᱠᱚ ᱡᱟᱦᱟᱸ ᱠᱚ ᱡᱟᱸᱦᱟᱭ ᱨᱮᱱ ᱜᱤᱫᱽᱨᱟᱹ ᱠᱚ ᱡᱚᱠᱷᱚᱱ ᱨᱟᱜᱮᱫ ᱛᱟᱦᱮᱸ ᱠᱚ ᱛᱚᱠᱷᱚᱱ ᱱᱟ ᱪᱮᱫ ᱞᱤᱭᱟᱹᱧ ᱨᱟᱜᱮᱫ ᱛᱟᱦᱮᱸ ᱠᱚ ᱛᱚᱠᱷᱚᱱ ᱚᱱᱟ ᱠᱩᱫᱩᱢ ᱠᱚ ᱢᱮᱱ ᱠᱟᱛᱷᱟ ᱠᱚ ᱜᱤᱫᱽᱨᱟᱹ ᱵᱟᱹᱣᱞᱤ ᱠᱚ ᱮᱢ ᱠᱟᱛᱮ ᱡᱚᱠᱷᱚᱱ ᱛᱷᱚ ᱚᱱᱟ ᱚᱠᱟᱨᱮ ᱞᱟᱹᱠᱛᱤ ᱠᱟᱱᱟ ᱟᱢᱟᱜ ᱢᱚᱱᱮᱨᱮ ᱪᱮᱫ ᱪᱮᱫ ᱮᱢ ᱞᱟᱹᱭ ᱥᱟᱱᱟᱭᱮᱫ ᱢᱮᱭᱟ? ᱱᱚᱣᱟ ᱤᱫᱤ ᱠᱟᱛᱮ ᱵᱮ ᱛᱟᱦᱮ ᱞᱟᱹᱭ ᱞᱮᱠᱷᱟᱱ ᱵᱷᱟᱜᱮᱜᱼᱟ ᱚᱠᱟᱨᱮ ᱴᱷᱤᱠᱚᱜ ᱠᱟᱱᱟ
ᱦᱳᱭ ᱤᱧ ᱫᱚ ᱵᱧ ᱞᱟᱹᱭᱟ ᱞᱟᱦᱟ ᱛᱮᱫᱚ ᱛᱟᱦᱮᱸ ᱠᱟᱱ ᱛᱟᱵᱚᱱᱟ ᱡᱚᱠᱷᱚᱱ ᱡᱟᱦᱟᱸᱭ ᱵᱟᱞᱮ ᱜᱤᱫᱽᱨᱟᱹ ᱨᱚᱲ ᱦᱚᱸ ᱵᱟᱭ ᱵᱟᱲᱟᱭᱟ ᱩᱱᱤ ᱫᱚ ᱟᱨ ᱠᱩᱫᱩᱢ ᱟ ᱫᱚ ᱪᱮᱫ ᱵᱟᱝ ᱫᱚ ᱢᱤᱫᱴᱟᱝ ᱚᱱᱠᱟ ᱜᱤᱫᱽᱨᱟᱹ ᱵᱟᱹᱣᱞᱤ ᱛᱟᱦᱮᱸ ᱠᱟᱱᱟ ᱜᱤᱫᱽᱨᱟᱹ ᱪᱮᱨᱮᱡ ᱞᱟᱹᱜᱤᱫ ᱛᱮ ᱜᱤᱫᱽᱨᱟᱹ ᱟᱣᱟᱜ ᱛᱷᱤᱨ ᱞᱟᱹᱜᱤᱫ ᱛᱮ ᱛᱚᱠᱷᱚᱱ ᱫᱚ ᱢᱮᱱ ᱜᱮᱠᱚᱣᱟ ᱦᱟᱨᱟ ᱧᱚᱜ ᱠᱟᱛᱮ ᱡᱟᱦᱟᱸᱭ ᱟᱲᱤᱭᱟᱭ ᱩᱱᱤ ᱫᱚ ᱢᱮᱱ ᱠᱟᱛᱮ ᱡᱮᱢᱚᱱ ᱚᱲᱟᱜ ᱨᱮᱠᱚ ᱛᱟᱦᱮᱱᱟ ᱦᱟᱲᱟᱢ ᱵᱩᱰᱦᱤ ᱟᱹ ᱠᱚ ᱛᱟᱦᱮᱱ ᱜᱮᱭᱟ ᱩᱱᱠᱩ ᱚᱱᱠᱟ ᱠᱚ ᱢᱮᱱ ᱟᱨ ᱱᱮᱛᱟᱨ ᱫᱚ ᱚᱱᱠᱟ ᱧᱮᱞ ᱫᱚ ᱧᱮᱞᱚᱜ ᱠᱟᱱᱟ ᱡᱮ ᱦ ᱵᱮᱥ ᱛᱷᱤᱨᱚᱜ ᱟᱭ ᱟᱫᱚᱧ ᱞᱟᱹᱭᱟ ᱚᱱᱟ ᱯᱷᱳᱱ ᱠᱷᱚᱱ ᱫᱚ ᱟᱫᱚ ᱩᱱᱤ ᱜᱤᱫᱽᱨᱟᱹ ᱱᱤᱛᱚᱜ ᱫᱚ ᱦᱮᱸ ᱜᱤᱫᱽᱨᱟᱹ ᱠᱷᱚᱱᱜᱮ ᱯᱷᱳᱱᱮᱢ ᱮᱢᱟᱭ ᱠᱟᱱᱟ ᱟᱫᱚ ᱚᱞᱚᱜ ᱯᱟᱲᱦᱟᱣ ᱥᱮᱫ ᱛᱮᱫᱚ ᱩᱱᱟᱹᱜ ᱴᱟᱱ ᱵᱟᱝ ᱦᱤᱡᱩᱜ ᱛᱟᱭᱟ ᱟᱫᱚ ᱚᱱᱟ ᱚᱱᱟ ᱠᱷᱟᱹᱛᱤᱨᱤᱧ ᱞᱟᱹᱭᱟ ᱜᱤᱫᱽᱨᱟᱹ ᱠᱚᱦᱚᱸ ᱠᱟᱹᱴᱤᱡ ᱚᱠᱛᱚ ᱫᱚ ᱮᱢ ᱫᱚᱨᱠᱟᱨ ᱡᱚ ᱢᱚᱱᱮᱢ ᱮᱢᱟ ᱚᱱᱠᱟ ᱞᱮᱠᱷᱟᱱ ᱫᱚ ᱵᱟᱝ ᱴᱤᱠᱮ ᱟᱢ ᱦᱚᱸ ᱡᱩᱫᱤ ᱱᱚᱣᱟ ᱤᱫᱤ ᱠᱟᱛᱮ ᱠᱟᱹᱴᱤᱡ ᱮᱢ ᱞᱮ ᱠᱮᱭᱟ ᱱᱟᱯᱟᱭ
ᱦᱮᱸ ᱦᱮᱸ ᱚᱱᱟᱨᱮᱱᱟᱜ ᱥᱚᱛ ᱠᱟ ᱠᱟᱱᱟ ᱦᱮᱸ ᱦᱮᱸ ᱚᱱᱟ ᱜᱮ ᱛ ᱦ ᱤᱱᱥᱟᱱ ᱤᱭᱟᱹ ᱨᱮ ᱡᱟᱹᱥᱛᱤ ᱧᱮᱞᱚᱜ ᱠᱟᱱᱟ ᱡᱮ ᱯᱷᱳᱱ ᱟᱜᱩ ᱠᱟᱱᱟ ᱠᱚ ᱟᱫᱚ ᱱᱚᱣᱟ ᱯᱷᱳᱱ ᱮᱢ ᱠᱟᱛᱮᱮᱫ ᱟᱫᱚ ᱩᱱᱠᱩ ᱚᱞᱚᱜ ᱯᱟᱲᱦᱟᱜ ᱠᱚᱦᱚᱸ ᱵᱟᱝ ᱠᱚ ᱪᱮᱫ-ᱟ ᱪᱮᱫ ᱦᱚᱸ ᱵᱟᱝ ᱚᱱᱟᱚ ᱠᱟᱹᱴᱤᱡ ᱦᱟᱨᱟ ᱞᱮᱠᱷᱟᱱ ᱟᱲᱚ ᱞᱮᱠᱟ ᱢᱟᱲᱟᱝ ᱯᱷᱳᱱ ᱤᱢᱟᱧ ᱢᱮ ᱵᱟᱝᱠᱷᱟᱱ ᱫᱚ ᱤᱧ ᱜᱩᱡᱩᱜ ᱤᱧ ᱦᱟᱱᱟ ᱱᱚᱣᱟ ᱠᱚ ᱠᱟᱛᱷᱟ ᱵᱚᱛᱚᱨ ᱦᱚᱪᱚ ᱟᱠᱟᱫᱟ ᱚᱱᱟ ᱚᱱᱟ ᱛᱮ ᱟᱭᱳ ᱵᱟᱵᱟ ᱠᱚᱦᱚᱸ ᱵᱚᱛᱚᱨ ᱮᱱᱟ ᱯᱷᱳᱱ ᱠᱚ ᱮᱢᱟ ᱠᱚ ᱠᱟᱱᱟ ᱦᱮᱸᱥᱮ ᱵᱟᱝ
ᱟᱪᱷᱟ ᱱᱮᱛᱟᱨ ᱢᱟ ᱦᱮᱸ ᱟᱸᱡᱚᱢ ᱫᱟᱢ ᱦᱮᱞᱳ ᱞᱟᱹᱭᱫᱟᱹᱧ ᱛᱟᱦᱞᱮ ᱞᱟᱹᱭ ᱫᱟ. ᱧ ᱚᱞ ᱪᱤᱠᱤ ᱨᱮᱱᱟᱜ ᱯᱟᱨᱚᱢᱮᱱ ᱛᱟᱵᱚᱱᱟ ᱛᱟᱦᱚᱞᱮ ᱟᱯᱮ ᱚᱱᱛᱮ‌‌‍‍‍ ᱱᱚᱣᱟ ᱚᱞᱪᱤᱠᱤ ᱤᱫᱤᱠᱟ ᱠᱟᱛᱮ ᱚᱠᱟ ᱚᱞᱚᱜ ᱯᱟᱲᱦᱟᱜ ᱪᱟᱞᱟᱜ ᱠᱟᱱ ᱥᱮ ᱟᱨᱦᱚᱸ ᱡᱩᱫᱤ ᱱᱚᱣᱟ ᱤᱫᱤ ᱠᱟᱛᱮᱫ ᱩᱭᱦᱟᱹᱨ ᱵᱷᱟᱵᱽᱱᱟ ᱢᱮᱱᱟᱜᱼᱟ ᱡᱮ ᱚᱞᱚᱜ ᱯᱟᱲᱦᱟᱣ ᱱᱚᱣᱟ ᱚᱞᱪᱤᱠᱤ ᱤᱫᱤ ᱠᱟᱛᱮ
ᱟᱫᱚ ᱱᱚᱣᱟ ᱤᱫᱤ ᱠᱟᱛᱮᱜ ᱩᱭᱦᱟᱹᱨ ᱵᱷᱟᱵᱽᱱᱟ ᱱᱚᱣᱟ ᱛᱟᱦᱮᱸ ᱠᱟᱱᱟ ᱡᱮ ᱞᱟᱦᱟ ᱞᱟᱦᱟ ᱡᱟᱦᱟᱸ ᱥᱚᱨᱠᱟᱨ ᱛᱟᱦᱮᱸ ᱠᱟᱱᱟ ᱩᱱᱤ ᱴᱷᱮᱱ ᱟᱵᱚ ᱤᱭᱟᱹ ᱵᱚᱱ ᱮᱢ ᱞᱮᱫᱟ ᱢᱟᱱᱮ ᱪᱤᱴᱷᱤ ᱵᱚᱱ ᱮᱢ ᱞᱮᱫᱟ ᱡᱮ ᱟᱵᱚ ᱟᱵᱚ ᱱᱚᱛᱮ ᱢᱤᱫᱴᱟᱝ ᱯᱮᱭᱟ ᱤᱥᱠᱩᱞ ᱢᱮ ᱟᱫᱚ ᱩᱱᱤᱜᱮ ᱞᱟᱹᱭ ᱢᱟᱱᱮ ᱥᱚᱨᱠᱟᱨ ᱜᱮᱭ ᱞᱟᱹᱭᱮᱫ ᱛᱟᱦᱮᱫ ᱡᱮ ᱦᱮᱸ ᱚᱞᱪᱤᱠᱤ ᱛᱮ ᱯᱟᱲᱦᱟᱣ ᱞᱟᱹᱜᱤᱫ ᱟᱫᱚ ᱟᱞᱮ ᱞᱟᱹᱭᱟ ᱤᱥᱠᱩᱞ ᱚᱱᱠᱟ ᱯᱟᱸᱡᱟᱣᱮᱫ ᱠᱟᱱ ᱛᱟᱦᱮ ᱤᱛᱩᱱ ᱟᱥᱲᱟ ᱠᱚ ᱡᱟᱦᱟᱸ ᱠᱚᱨᱮ ᱥᱟᱱᱛᱟᱲ ᱜᱤᱫᱽᱨᱟᱹ ᱠᱚ ᱡᱟᱹᱥᱛᱤ ᱢᱮᱱᱟᱜ ᱠᱚᱣᱟ ᱡᱟᱦᱟᱸ ᱤᱛᱩᱱ ᱟᱥᱲᱟ ᱠᱚᱨᱮ ᱟᱫᱚ ᱚᱱᱟ ᱤᱥᱠᱩᱞ ᱠᱚ ᱯᱟᱸᱪ ᱯᱟᱸᱡᱟ ᱦᱩᱭᱱᱟ ᱟᱫᱚ ᱯᱟᱸᱡᱟ ᱠᱟᱛᱮᱜ ᱟᱫᱚ ᱚᱱᱟ ᱠᱚᱜᱮ ᱡᱷᱚᱛᱚ ᱤᱭᱟᱹ ᱨᱮᱱᱟᱜ ᱪᱤᱴᱷᱤ ᱥᱟᱠᱟᱢ ᱠᱚ ᱮᱢ ᱦᱩᱭ ᱞᱮᱱᱟ ᱡᱟᱦᱟᱸᱭ ᱢᱩᱠᱠᱷᱚ ᱢᱚᱱᱛᱨᱤᱭ ᱛᱟᱦᱮᱸ ᱠᱟᱱᱟ ᱩᱱᱤ ᱴᱷᱮᱱ ᱟᱫᱚ ᱚᱱᱟᱜᱮ ᱟᱫᱚ ᱚᱱᱟ ᱯᱚᱨᱮ ᱫᱚ ᱚᱱᱟ ᱫᱚ ᱵᱟᱝ ᱦᱩᱭᱮᱱᱟ ᱥᱩᱫ ᱵᱟᱝ ᱦᱩᱭᱮᱱᱟ ᱟᱫᱚ ᱚᱱᱟ ᱦᱚᱸ ᱟᱫᱚ ᱱᱚᱣᱟ ᱱᱚᱣᱟ ᱴᱷᱮᱱ ᱱᱩᱭ ᱥᱚᱨᱠᱟᱨ ᱴᱷᱮᱱ ᱫᱟᱹᱵᱤ ᱦᱩᱭᱩᱜᱼᱟ ᱡᱮ ᱟᱵᱚᱱᱟᱜ ᱚᱞᱚᱜ ᱯᱟᱲᱦᱟᱣᱛᱮ ᱟᱵᱚᱣᱟᱜ ᱥᱟᱱᱛᱟᱲᱤ ᱯᱟᱹᱨᱥᱤ ᱤᱛᱩᱱ ᱟᱥᱲᱟ ᱠᱚ ᱡᱟᱛᱮ ᱮᱦᱚᱵᱚᱜᱼᱟ ᱟᱞᱮ ᱱᱛᱮ ᱱᱚᱜ ᱚ ᱱᱚᱣᱟ ᱦᱚᱸ ᱫᱟᱹᱵᱤ ᱦᱩᱭᱩᱜᱼᱟ ᱫᱟᱹᱵᱤ ᱞᱮ ᱢᱟᱱᱮ ᱦᱩᱭ, ᱦᱩᱭ ᱞᱮᱠᱷᱟᱱ ᱫᱚ ᱵᱮᱥᱚᱜᱼᱟ ᱱᱚᱣᱟᱴᱟᱜ ᱤᱧᱟᱹᱜ ᱢᱮᱫ ᱛᱮᱫᱚ ᱪᱮᱫᱟᱜ ᱥᱮ ᱵᱟᱝ ᱵᱮᱥ ᱞᱮᱠᱷᱟᱱ ᱪᱤᱠᱟᱹ ᱛᱮ ᱦᱩᱭᱩᱜᱼᱟ ᱡᱷᱚᱛᱚ ᱟᱨ ᱤᱧ ᱢᱤᱫᱴᱟᱝ ᱛᱮᱦᱮᱸᱧᱚᱜ ᱵᱷᱤᱰᱤᱭᱳ ᱧᱮᱞ ᱟᱠᱟᱫᱤᱧ ᱡᱮ ᱡᱟᱦᱟᱸ ᱥᱚᱝ ᱥᱚᱝᱵᱤᱫᱷᱟᱱ ᱨᱮ ᱞᱟᱹᱭ ᱠᱮᱫᱟ ᱠᱚ ᱛᱮᱦᱮᱸᱧ ᱵᱷᱤᱰᱤᱭᱳ ᱨᱮ ᱡᱮ ᱞᱟᱹᱭ ᱫᱟᱠᱚ ᱡᱮ ᱟᱵᱚ ᱵᱟᱝᱞᱟ ᱤᱝᱞᱤᱥ ᱪᱷᱟᱲᱟ ᱡᱟᱦᱟᱸ ᱛᱤᱱᱟᱹᱜ ᱯᱟᱹᱨᱥᱤ ᱢᱮᱱᱟᱜ ᱯᱟᱹᱨᱥᱤ ᱠᱚ ᱢᱮᱱᱟᱜᱼᱟ ᱚᱱᱟ ᱯᱟᱹᱨᱥᱤ ᱠᱚ ᱢᱩᱫᱽ ᱨᱮ ᱡᱟᱦᱟᱸ ᱚᱱᱟ ᱵᱟᱫ ᱠᱟᱛᱮ ᱚᱱᱟ ᱥᱟᱵᱡᱮᱠᱴ ᱠᱚᱨᱮ ᱡᱟᱦᱟᱸ ᱵᱟᱫ ᱠᱟᱛᱮ ᱟᱨ ᱡᱟᱦᱟᱸ ᱟᱨᱦᱚ ᱡᱟᱦᱟᱸ ᱮᱴᱟᱜ ᱮᱴᱟᱜ ᱡᱳᱛ ᱠᱚᱣᱟᱜ ᱯᱟᱹᱨᱥᱤ ᱠᱚ ᱢᱮᱱᱟᱜᱼᱟ ᱚᱱᱟ ᱯᱟᱹᱨᱥᱤ ᱦᱚᱸ ᱛᱷᱟᱨᱰ ᱞᱮᱝᱜᱩᱭᱮᱡᱽ ᱦᱤᱥᱟᱹᱵ ᱛᱮ ᱥᱤᱞᱮᱠᱴᱚᱜᱼᱟ ᱚᱱᱟ ᱚᱞᱚᱜ ᱯᱟᱲᱦᱟᱜ ᱦᱩᱭᱩᱜᱼᱟ ᱤᱧ ᱢᱟ ᱛᱮᱦᱮᱱ ᱱᱤᱭᱩᱡᱽ ᱛᱮᱭᱟᱜ ᱧᱮᱞ ᱠᱤᱫᱤᱧ ᱟᱫᱚ ᱠᱟᱫ ᱠᱚ ᱱᱤᱛᱠᱟ
ᱚ ᱚᱱᱟ ᱱᱤᱭᱩᱡᱴᱟᱜ ᱫᱚ ᱛᱟᱦᱚᱞᱮ ᱱᱤᱛ ᱫᱷᱟᱹᱵᱤᱡ ᱛᱮ ᱤᱧ ᱫᱚ ᱟᱹᱣᱨᱤᱧ ᱧᱮᱞᱟ ᱱᱚᱣᱟ ᱫᱚ ᱛᱤᱥ ᱨᱮᱱᱟᱜ ᱱᱤᱭᱩᱥ ᱠᱟᱱᱟ ᱠᱟᱹᱴᱤᱡ ᱮᱢ ᱞᱟᱹᱭ ᱫᱟᱲᱮᱭᱟᱜᱼᱟ
ᱛᱮᱦᱮᱸᱧ ᱨᱮᱱᱟᱜ ᱜᱮ ᱠᱟᱱᱟ ᱛᱮᱦᱮᱸᱧ ᱜᱮ ᱧᱮᱞ ᱠᱤᱫᱟᱹᱧ ᱱᱚᱭᱟᱴᱟᱜ ᱵᱷᱤᱰᱤᱭᱳ ᱴᱟᱜ
ᱤᱧᱫᱚ ᱟᱹᱣᱨᱤᱧ ᱧᱮᱞᱟ ᱠᱷᱚᱵᱚᱨ ᱠᱚᱫᱚ ᱟᱹᱣᱨᱤ ᱦᱤᱡᱩᱜᱼᱟ ᱱᱚᱣᱟ ᱤᱫᱤ ᱠᱟᱛᱮᱫ ᱫᱚ
ᱟᱪᱪᱷᱟ
ᱛᱟᱦᱚᱞᱮ ᱚᱠᱛᱚ ᱠᱚᱫᱚ ᱟᱫᱚ ᱵᱮᱥᱤ ᱵᱟᱹᱱᱩᱜ ᱛᱟᱞᱟᱝᱼᱟ ᱟᱫᱚ ᱦᱮᱸ ᱴᱷᱤᱠ ᱜᱮᱭᱟ
ᱦᱳᱭ ᱴᱷᱤᱠ ᱜᱮᱭᱟ ᱛᱟᱦᱚᱞᱮ ᱢᱟ ᱛᱟᱦᱚᱞᱮ
ᱱᱟᱝᱠᱟ ᱜᱮ ᱥᱟᱹᱜᱩᱱ ᱧᱤᱫᱟᱹ
ᱦᱳᱭ ᱴᱷᱤᱠ ᱜᱮᱭᱟ ᱦᱚᱭ ᱥᱟᱹᱜᱩᱱ ᱧᱤᱫᱟᱹ